ᱦᱮᱸ ᱟᱸᱡᱚᱢᱚᱜ ᱠᱟᱱᱟ᱾
ᱟᱪᱪᱷᱟ᱾ ᱟᱪᱪᱷᱟ ᱞᱟᱹᱭ ᱢᱮ ᱦᱟᱸᱜ ᱱᱤᱛᱚᱜ ᱫᱚ ᱪᱮᱫ ᱫᱤᱭᱟ ᱞᱟᱝ ᱜᱟᱯᱟᱞ ᱢᱟᱨᱟᱣᱟ᱾
ᱦᱮᱸ ᱱᱤᱛᱚᱜ ᱫᱚ ᱜᱟᱯᱟᱞᱢᱟᱨᱟᱣ ᱦᱩᱭᱩᱜᱼᱟ ᱡᱮ ᱟᱵᱚᱣᱟᱜ ᱱᱚ-ᱚᱭ ᱡᱟᱦᱟᱸ ᱯᱚᱨᱚᱵᱽ ᱠᱚ ᱢᱮᱱᱟᱜ ᱦᱮᱸ ᱥᱮ ᱦᱚᱸ ᱚᱱᱟ ᱠᱚ ᱤᱫᱤ ᱠᱟᱛᱮ᱾
ᱟᱪᱪᱷᱟ ᱞᱟᱹᱭ ᱢᱮ ᱢᱟ᱾
ᱮ ᱪᱮᱫ ᱠᱚ ᱞᱟᱹᱭᱟ ᱱᱚᱜ ᱚᱭ ᱡᱮ ᱧᱮᱞ ᱟᱵᱚᱱ᱾ ᱮ ᱟᱵᱚᱣᱟᱜ ᱮᱱᱮᱡ ᱥᱮᱨᱮᱧ ᱥᱟᱶᱛᱮ, ᱨᱩ ᱥᱟᱶᱛᱮ, ᱮᱸ
ᱥᱟᱱᱟᱢᱟᱜ ᱜᱮ ᱟᱨᱠᱤ ᱱᱚᱜ ᱚᱱᱟ ᱠᱚᱫᱚ ᱵᱷᱮᱜᱟᱨ ᱵᱷᱮᱜᱟᱨ ᱜᱮᱭᱟ᱾ ᱟᱫᱚ ᱧᱮᱞᱚᱜ ᱠᱟᱱᱟ ᱛᱮᱹᱦᱮᱧ ᱜᱟᱯᱟ ᱚᱱᱟ ᱥᱮᱨᱮᱧ ᱠᱚᱦᱚᱸ ᱠᱚ ᱟᱹᱨᱩᱯᱷᱮᱨᱟᱣᱮᱫᱟ, ᱚᱱᱟ ᱥᱟᱶᱛᱮ ᱡᱟᱦᱟᱸ ᱮᱱᱮᱡ ᱠᱚᱦᱚᱸ ᱦᱩᱭᱩᱜ ᱠᱟᱱᱟ ᱚᱱᱟ ᱠᱚᱦᱚᱸ ᱟᱹᱨᱩ ᱯᱷᱮᱨᱟᱜ ᱠᱟᱱᱟ᱾ ᱟᱫᱚ ᱱᱚᱜ ᱱᱟ ᱠᱚᱜᱮ ᱦᱩᱭᱩᱜ ᱠᱟᱱᱟ ᱢᱤᱢᱤᱫᱴᱟᱝ ᱵᱟᱹᱲᱤᱡ ᱡᱤᱱᱤᱥ ᱧᱮᱞᱟᱵᱚᱱ ᱡᱮ ᱟᱵᱚ ᱱᱚᱝᱠᱟ, ᱡᱮ ᱱᱚᱜᱼ ᱱᱟ ᱥᱟᱬᱮᱥ ᱨᱮᱱᱟᱜ ᱡᱩᱜᱽ ᱦᱮᱡ ᱠᱟᱛᱮ, ᱟᱵᱚ ᱮᱢᱚᱱ ᱫᱩᱠ ᱥᱟᱬᱮᱥ ᱥᱮᱫ ᱫᱚ ᱪᱟᱞᱟᱜ ᱟᱵᱚᱱ ᱢᱮᱱᱠᱷᱟᱱ ᱟᱵᱚᱣᱟᱜ ᱡᱟᱦᱟᱸ ᱟᱹᱨᱤᱪᱟᱹᱞᱤ ᱱᱚᱣᱟ ᱠᱚᱫᱚ ᱥᱟᱵ ᱫᱚᱦᱚ ᱠᱟᱛᱮ ᱜᱮ ᱟᱵᱚ ᱫᱚ ᱥᱟᱬᱮᱥ ᱨᱮᱱᱟᱜ ᱡᱟᱸᱦᱟ ᱟᱹᱨᱩ ᱯᱷᱮᱨᱟᱜ ᱠᱟᱱᱟ ᱚᱱᱟ ᱥᱟᱞᱟᱜ ᱵᱚᱱ ᱵᱚᱫᱚᱞᱚᱜᱼᱟ᱾ ᱟᱨ ᱡᱮᱢᱚᱱ ᱵᱚᱱ ᱧᱮᱞᱟ ᱥᱮᱨᱮᱧ ᱠᱚᱦᱚᱸ ᱟᱭᱢᱟ ᱱᱚᱝ ᱠᱟᱱᱟᱜ ᱥᱮᱨᱮᱧ ᱠᱚ ᱛᱩᱫᱩᱜ ᱠᱟᱱᱟ ᱡᱟᱦᱟᱸ ᱠᱚᱫᱚ ᱟᱸᱡᱚᱢ ᱵᱟᱝ ᱜᱟᱱᱚᱜ ᱠᱟᱱᱟ, ᱚᱱᱟ ᱥᱟᱶᱛᱮ ᱮᱱᱮᱡ ᱠᱚᱦᱚᱸ ᱵᱚᱱ ᱧᱮᱞᱟ ᱞᱟᱜᱽᱲᱮ ᱮᱱᱮᱡ ᱠᱚ ᱱᱚᱣᱟ ᱠᱚᱫᱚ ᱥᱟᱱᱟᱢᱟᱜ ᱚᱱᱟ ᱰᱤᱡᱮ ᱡᱟᱦᱟᱸ ᱫᱚᱠᱚ ᱢᱮᱥᱟᱣᱟᱜ ᱠᱟᱱᱟ, ᱰᱤᱡᱮ ᱞᱟᱜᱽᱲᱮ ᱫᱟᱠᱚ ᱟᱨᱠᱤ᱾ ᱟᱫᱚ ᱦᱚᱜᱼ ᱱᱟ ᱠᱚᱫᱚ ᱦᱟᱸᱜ ᱤᱧ ᱫᱚ ᱵᱮᱥ ᱫᱚ ᱵᱟᱹᱧ ᱢᱚᱱᱮᱭᱟ᱾ ᱟᱫᱚ ᱟᱢ ᱠᱟᱹᱴᱤᱡ ᱞᱟᱹᱭ ᱢᱮᱢᱟ ᱟᱢ ᱪᱮᱫᱠᱟᱢ ᱢᱚᱱᱮᱭᱟ? ᱱᱚᱶᱟ ᱠᱚᱫᱚ ᱫᱚᱦᱚ ᱞᱟᱹᱠᱛᱤ ᱥᱮ ᱱᱚᱣᱟ ᱡᱟᱦᱟᱸ ᱥᱟᱬᱮᱥ ᱨᱮᱱᱟᱜ ᱡᱩᱜᱽ ᱥᱟᱶᱛᱮ ᱱᱚᱣᱟ ᱠᱚᱦᱚᱸ ᱟᱹᱨᱩ ᱯᱷᱮᱨᱟᱣ ᱞᱟᱹᱠᱛᱤ ᱠᱟᱱᱟ ᱟᱨᱠᱤ᱾ ᱪᱮᱫᱞᱮᱠᱟ ᱢᱚᱱᱮᱭᱟ?
ᱦᱩᱸ ᱟᱪᱪᱷᱟ ᱤᱧᱟᱹᱜ ᱨᱚᱲᱮᱢ ᱟᱸᱡᱚᱢ ᱫᱟᱛᱚ ᱴᱷᱤᱠᱼᱴᱷᱟᱠ?
ᱦᱮᱸ ᱟᱸᱡᱚᱢᱚᱜ ᱠᱟᱱᱟ᱾
ᱚ ᱤᱧ ᱫᱚ ᱦᱟᱸᱜ ᱤᱧ ᱞᱟᱹᱭᱟ ᱡᱮ ᱱᱚᱜᱼᱚᱭ ᱟᱵᱚ ᱥᱟᱱᱛᱟᱲ ᱥᱚᱢᱟᱡ ᱨᱮ ᱡᱟᱦᱟᱸ ᱠᱚ ᱟᱹᱨᱤᱪᱟᱹᱞᱤ ᱢᱮᱱᱟᱜ ᱟᱠᱟᱫ ᱛᱟᱵᱚᱱᱟ, ᱟᱨ ᱱᱚᱣᱟ ᱠᱚᱫᱚ ᱟᱵᱚ ᱫᱚ ᱥᱟᱵ ᱫᱚᱦᱚ ᱫᱚ ᱟᱹᱰᱤ ᱜᱮ ᱞᱟᱹᱠᱛᱤ ᱠᱟᱱ ᱛᱟᱵᱚᱱᱟ᱾ ᱩᱸ ᱥᱮ ᱪᱮᱫᱟᱜ ᱥᱮ ᱟᱸ ᱡᱟᱢᱟᱱᱟ ᱟᱹᱰᱤ ᱜᱟᱱ ᱡᱟᱭᱜᱟ ᱠᱚᱨᱮ ᱧᱮᱞ ᱦᱩᱭ ᱟᱠᱟᱱᱟ ᱡᱮ ᱟᱹ ᱱᱮᱛᱟᱨ ᱫᱚ ᱚᱱᱮ ᱥᱟᱬᱮᱥ ᱞᱮᱠᱟ ᱛᱮ ᱢᱟᱱᱮ ᱡᱩᱜ ᱟᱹᱨᱩᱯᱷᱮᱨᱟᱣ ᱥᱟᱶ ᱥᱟᱶ ᱛᱮ ᱡᱮᱢᱚᱱ ᱩᱱᱠᱩ ᱫᱚ ᱥᱟᱬᱮᱥ ᱞᱮᱠᱟ ᱜᱮ ᱩᱭᱦᱟᱹᱨ ᱵᱷᱟᱵᱽᱱᱟ ᱠᱚ, ᱮᱸ ᱵᱚᱫᱚᱞᱚᱜ ᱠᱟᱱ ᱛᱟᱠᱚᱣᱟ᱾ ᱛᱚ ᱚᱱᱠᱟ ᱞᱮᱠᱟ ᱛᱮ ᱦᱟᱸᱜ ᱟᱸ ᱧᱮᱞ ᱢᱮ ᱱᱚᱣᱟ ᱛᱩᱢᱫᱟᱜ ᱴᱟᱢᱟᱠ ᱨᱮᱱᱟᱜ ᱮᱱᱮᱡ ᱥᱮᱨᱮᱧ ᱱᱚᱣᱟ ᱠᱚᱫᱚ ᱦᱟᱸᱜ, ᱵᱟᱝ ᱠᱩᱥᱤᱭᱟᱜ ᱠᱟᱱᱟ, ᱟᱸ ᱛᱚ ᱡᱮᱢᱚᱱ ᱵᱚᱠᱥ ᱠᱩ ᱚᱱᱟ ᱠᱚᱨᱮᱱᱟᱜ ᱮᱱᱮᱡ ᱥᱮᱨᱮᱧ ᱠᱚ ᱛᱮᱜᱮ ᱦᱟᱸᱜ ᱠᱚ ᱨᱟᱹᱥᱠᱟᱹ ᱭᱮᱫᱟ ᱢᱮᱱᱠᱷᱟᱡ ᱤᱧ ᱫᱩᱧ ᱞᱟᱹᱭᱟ ᱡᱮ ᱩᱸᱻ ᱟᱹ ᱱᱚᱝᱠᱟ ᱫᱚ ᱟᱸᱚ ᱵᱟᱝ ᱠᱚᱨᱟᱣ ᱞᱮᱠᱷᱟᱡ ᱜᱤ ᱱᱟᱯᱟᱭᱚᱜᱼᱟ᱾ ᱪᱮᱫᱟᱜ ᱥᱮ ᱟᱵᱚ ᱫᱚ ᱡᱟᱦᱟᱸ ᱤᱭᱟᱹ ᱠᱟᱱ ᱛᱟᱵᱚᱱᱟ, ᱟᱹᱨᱤᱪᱟᱹᱞᱤ ᱚᱱᱟ ᱫᱚ ᱥᱟᱵ ᱫᱚᱦᱚ ᱫᱚ ᱟᱹᱰᱤ ᱜᱮ ᱞᱟᱹᱠᱛᱤ ᱠᱟᱱᱟ᱾ ᱟᱹᱣ ᱚᱱᱟ ᱥᱟᱶ ᱥᱟᱶ ᱛᱮ ᱤᱧ ᱫᱩᱧ ᱞᱟᱹᱭᱟ ᱡᱮ ᱥᱟᱬᱮᱥ ᱫᱚ ᱵᱟᱝ ᱞᱟᱹᱠᱛᱤᱭᱟ ᱚᱱᱠᱟᱱ ᱠᱟᱛᱷᱟ ᱫᱚ ᱵᱟᱹᱧ ᱞᱟᱹᱭᱟ ᱥᱟᱲᱮᱥ ᱦᱚᱸ ᱞᱟᱹᱠᱛᱤᱭᱟ ᱢᱮᱱᱠᱷᱟᱡ ᱱᱚᱣᱟ ᱠᱚ ᱡᱤᱱᱤᱥ ᱦᱚᱸ ᱚᱱᱟ ᱥᱟᱬᱮᱥᱤᱭᱟᱹ ᱥᱟᱶ ᱥᱟᱶ ᱛᱮᱜᱮ ᱟᱨᱠᱤ ᱠᱤ ᱥᱟᱵ ᱫᱚᱦᱚ ᱞᱟᱹᱠᱛᱤ ᱠᱟᱱ ᱛᱟᱵᱚᱱᱟ ᱟᱸ ᱛᱚᱵᱮ ᱨᱮᱜᱤ ᱜᱮ ᱟᱵᱚ ᱫᱚ ᱱᱟᱯᱟᱭ ᱰᱟᱦᱟᱨ ᱛᱮ ᱛᱟᱲᱟᱢ ᱠᱟᱛᱮᱜ ᱞᱟᱦᱟ ᱥᱮᱫ ᱵᱚᱱ ᱞᱟᱦᱟ ᱫᱟᱲᱮᱭᱟᱜᱼᱟ᱾
ᱦᱩᱸ ᱟ. ᱡᱮᱢᱚᱱ ᱵᱚᱱ ᱧᱮᱞᱟ ᱡᱮ ᱥᱟᱬᱮᱥ ᱨᱮᱱᱟᱜ ᱡᱩᱫᱤ ᱵᱚᱱ ᱞᱟᱹᱭᱟ ᱡᱩᱜᱽ ᱦᱮᱡ ᱠᱟᱱᱟ ᱦᱮᱸ ᱦᱮᱡ ᱠᱟᱱᱟ ᱢᱮᱱᱠᱷᱟᱡ ᱱᱚᱜ-ᱚᱭ ᱡᱮ ᱟᱵᱚ ᱵᱚᱱ ᱨᱚᱯᱚᱲᱚᱜ ᱠᱟᱱᱟ ᱥᱮ ᱧᱮᱞ ᱫᱟᱹᱵᱩᱱ ᱦᱟᱱᱛᱮ ᱱᱟᱱᱛᱮ ᱵᱚᱱ ᱪᱟᱞᱟᱜ ᱠᱟᱱ ᱱᱚᱜ ᱚᱱᱟ ᱠᱚᱜᱮ ᱟᱹᱨᱩ ᱯᱷᱮᱨᱟᱣ ᱤᱧ ᱫᱩᱧ ᱢᱚᱱᱮᱭᱟ ᱞᱟᱹᱠᱛᱤᱭᱟ᱾ ᱠᱷᱟᱱ ᱡᱩᱫᱤ ᱟᱢᱮᱢ ᱢᱮᱱᱟ ᱡᱮ ᱟᱹᱵ ᱱᱚᱜᱼᱚᱭ ᱡᱮ ᱪᱮᱫ ᱠᱚ ᱞᱟᱹᱭᱟ ᱟᱵᱚ ᱫᱚ ᱦᱮᱸ ᱢᱟᱱᱮ ᱦᱚᱜ ᱚᱱᱟ ᱟᱵᱚᱣᱟᱜ ᱟᱹᱨᱤᱪᱟᱹᱞᱤ ᱠᱚᱦᱚᱸ ᱵᱚᱱ ᱟᱹᱨᱩ ᱯᱷᱮᱨᱟᱣᱟ᱾ ᱢᱮᱱᱠᱷᱟᱡ ᱱᱚᱣᱟ ᱠᱚᱫᱚ ᱵᱟᱝ ᱴᱷᱤᱠᱟ ᱦᱮᱸ ᱥᱮ?
ᱦᱩᱸ
ᱦᱩᱸ ᱟᱨ ᱦᱮᱸ ᱚᱱᱟ ᱥᱟᱶ ᱛᱮ ᱧᱮᱞᱚᱜ ᱠᱟᱱᱟ ᱡᱮ ᱦᱚᱜ ᱚᱭ ᱟᱵᱚᱣᱟᱜ ᱟᱭᱢᱟ ᱞᱮᱠᱟᱱ ᱡᱤᱱᱤᱥ ᱜᱤ ᱧᱮᱞᱚᱜ ᱠᱟᱱᱟ ᱡᱮ ᱟᱨᱩᱵ ᱯᱷᱮᱨᱟᱣ ᱪᱟᱵᱟ ᱣᱟᱠᱟᱱᱟ᱾ ᱟᱫᱚ ᱤᱧ ᱫᱩᱧ ᱢᱮᱱᱟ ᱡᱮ ᱱᱚᱣᱟ ᱠᱚᱫᱚ ᱟᱹᱨᱩᱯᱷᱮᱨᱟᱣ ᱫᱚ ᱮᱠᱟᱞ ᱜᱮ ᱩᱪᱤᱛ ᱵᱟᱝ ᱠᱟᱱᱟ ᱟᱵᱚ ᱫᱚ ᱞᱟᱦᱟᱛᱮ ᱪᱮᱫ ᱞᱮᱠᱟ ᱵᱩᱱ ᱧᱮᱞ ᱟᱹᱜᱩ ᱟᱠᱟᱫᱟ ᱟᱨ ᱱᱚᱝᱠᱟ ᱜᱮ ᱵᱩᱱ ᱠᱟᱹᱢᱤᱭᱟ ᱥᱮ ᱪᱮᱫ ᱪᱮᱫ ᱠᱚ ᱠᱟᱱᱟ ᱟᱵᱚᱣᱟᱜ ᱟᱵᱚ ᱫᱚ ᱱᱚᱣᱟ ᱠᱚ ᱥᱟᱵ ᱠᱟᱛᱮᱫ ᱜᱮ ᱵᱚᱱ ᱛᱟᱦᱮᱱᱟ᱾ ᱟᱨ ᱡᱟᱦᱟᱸ ᱞᱟᱦᱟ ᱥᱮᱫ ᱪᱟᱞᱟᱣ ᱞᱟᱹᱜᱤᱫ ᱢᱟ ᱟᱵᱚᱣᱟᱜ ᱟᱭᱢᱟ ᱞᱮᱠ ᱠᱟᱱᱟᱜ ᱜᱮ ᱢᱮᱱᱟᱜ ᱚᱱᱟ ᱠᱚᱦᱚᱸ ᱵᱚᱱ ᱠᱚᱨᱟᱣ ᱤᱫᱤᱭᱟ᱾ ᱚᱱᱟ ᱥᱟᱶ ᱛᱮ ᱱᱚᱣᱟ ᱠᱚᱦᱚᱸ ᱟᱵᱚᱣᱟᱜ ᱟᱭᱢᱟ ᱞᱮᱠᱟᱱᱟᱜ ᱠᱟᱹᱢᱤ ᱦᱚᱨᱟ ᱡᱮᱢᱚᱱ ᱵᱚᱱ ᱧᱮᱞᱟ ᱟᱵᱚ ᱫᱚ ᱡᱟᱱᱟᱢ ᱠᱷᱚᱱᱟᱜ ᱜᱩᱡᱩᱜ ᱫᱷᱟᱹᱨᱤᱡ ᱟᱭᱢᱟ ᱞᱮᱠᱟᱱᱟᱜ ᱠᱟᱹᱢᱤ ᱦᱚᱨᱟ ᱠᱚ ᱢᱮᱱᱟᱜᱼᱟ ᱚᱱᱟ ᱠᱚ ᱠᱚᱨᱟᱣ ᱞᱟᱹᱠᱛᱤᱜ ᱠᱟᱱ ᱛᱟᱵᱚᱱᱟ ᱟᱫᱚ ᱱᱚᱣᱟ ᱠᱚᱫᱚ ᱤᱧ ᱫᱚᱧ ᱢᱚᱱᱮᱭᱟ ᱠᱚᱨᱟᱣ ᱟᱵᱚᱱ ᱦᱮᱸᱥᱮ
ᱦᱮᱸ ᱚᱱᱠᱟ ᱜᱮ ᱞᱟᱹᱠᱛᱤ ᱠᱟᱱᱟ᱾ ᱟᱹ ᱟᱨᱦᱚᱸ ᱡᱮᱢᱚᱱ ᱟᱹ ᱧᱮᱞ ᱜᱟᱱᱚᱜᱼᱟ ᱟᱹᱰᱤ ᱜᱟᱱ ᱡᱟᱭᱜᱟ ᱠᱚᱨᱮ ᱫᱚ ᱱᱚᱝᱠᱟ ᱧᱮᱞᱚᱜᱼᱟ ᱡᱮ ᱟᱹᱢ ᱡᱟᱦᱟᱸ ᱟᱵᱚᱣᱟᱜ ᱟᱸ ᱟᱹᱨᱤᱪᱟᱹᱞᱤ ᱢᱮᱱᱟᱜ ᱛᱟᱵᱚᱱᱟ ᱚᱱᱟ ᱟᱹᱨᱤᱪᱟᱹᱞᱤ ᱫᱚ ᱦᱟᱸᱜ ᱟᱫᱚᱢ ᱟᱫᱚᱢ ᱡᱟᱭᱜᱟ ᱠᱚᱨᱮ ᱫᱚ ᱟᱹ ᱟᱹᱰᱤᱴᱟᱜ ᱜᱮ ᱪᱟᱵᱟ ᱤᱫᱤᱭ ᱠᱟᱱᱟ ᱟᱹ ᱡᱮᱢᱚᱱ ᱞᱟᱹᱭ ᱜᱟᱱᱚᱜᱼᱟ ᱟᱹ ᱡᱟᱦᱟᱸ ᱚᱝ ᱠᱩ ᱫᱤᱠᱩ ᱠᱩ ᱢᱮᱱᱟᱜ ᱠᱚᱣᱟ ᱩᱱᱠᱩ ᱠᱚᱣᱟᱜ ᱟᱹᱨᱤᱪᱟᱹᱞᱤ ᱠᱚᱜᱮ ᱦᱟᱸᱜ ᱠᱚ ᱤᱭᱟᱹ ᱥᱟᱵ ᱨᱟᱠᱟᱵ ᱫᱟ ᱟᱨᱠᱤ ᱛᱚ ᱵᱟᱹᱭ ᱵᱟᱹᱭ ᱛᱮᱦᱟᱸᱜ ᱟᱵᱚᱣᱟᱜ ᱱᱚᱣᱟ ᱟᱹᱨᱤᱪᱟᱹᱞᱤ ᱫᱚ ᱦᱤᱲᱤᱧᱚᱜ ᱠᱟᱱᱟ᱾ ᱟᱨ ᱦᱟᱯᱮᱱ ᱫᱤᱱ ᱨᱮᱦᱟᱸᱜ ᱱᱚᱝᱠᱟ ᱜᱤ ᱟᱹᱰᱤ ᱜᱟᱱ ᱟᱱᱟᱴ ᱮᱸᱴᱠᱮᱴᱚᱬᱮ ᱦᱟᱸᱜ ᱱᱚᱣᱟ ᱞᱮᱠᱟ ᱛᱮᱫᱚ ᱧᱮᱞ ᱧᱟᱢᱚᱜᱼᱟ ᱪᱮᱫᱟᱜ ᱥᱮ ᱦᱟᱯᱮᱱ ᱫᱤᱱ ᱨᱮᱱ ᱜᱤᱫᱽᱨᱟᱹ ᱠᱚᱫᱚ ᱦᱟᱸᱜ ᱩᱱᱠᱩ ᱫᱚ ᱵᱟᱝ ᱠᱚ ᱵᱩᱡ ᱫᱟᱲᱮᱭᱟᱜᱼᱟ ᱛᱚ ᱡᱮ ᱟᱵᱚᱣᱟᱜ ᱪᱮᱫ ᱞᱮᱠᱟ ᱛᱟᱦᱮᱸ ᱠᱟᱱ ᱛᱟᱵᱚᱱᱟ ᱟᱹᱨᱤᱪᱟᱹᱞᱤ ᱪᱮᱫ ᱵᱟᱝ ᱛᱟᱦᱮᱸ ᱠᱟᱱ ᱛᱟᱵᱚᱱᱟ ᱩᱱᱠᱩ ᱫᱚ ᱢᱤᱫ ᱛᱚ ᱱᱟᱦᱟᱜ ᱪᱮᱫ ᱞᱮᱠᱟ ᱵᱩ ᱧᱮᱞ ᱫᱟ ᱚᱱᱠᱟ ᱜᱮ ᱦᱟᱸᱜ ᱩᱱᱠᱩ ᱫᱩᱠᱩ ᱢᱚᱱᱮᱭᱟ ᱳ ᱟᱞᱮ ᱫᱚ ᱱᱚᱣᱟ ᱠᱟᱱ ᱛᱟᱞᱮ ᱜᱮᱭᱟ ᱱᱚᱝᱠᱟ ᱜᱤ ᱟᱞᱮ ᱫᱚᱞᱮ ᱞᱟᱦᱟ ᱥᱮᱫ ᱞᱮ ᱞᱟᱦᱟ ᱪᱟᱞᱟᱜᱼᱟ ᱚᱱᱠᱟ ᱱᱷᱟᱜ ᱠᱚ ᱢᱚᱱᱮᱭᱟ᱾ ᱨᱚᱲ ᱟᱸᱡᱚᱢᱚᱜ ᱠᱟᱱᱟ? ᱞᱟᱹᱭᱫᱟᱹᱧ ᱨᱚᱲ ᱟᱸᱡᱚᱢᱚᱜ ᱠᱟᱱᱟ ᱥᱮ ᱵᱟᱝ?